ᱡᱚᱦᱟᱨ ᱜᱮ ᱜᱚᱝᱠᱮ ᱡᱚᱦᱟᱨ ᱜᱮ ᱜᱚᱝᱠᱮ ᱦᱳᱭ ᱡᱚᱦᱟᱨ ᱜᱮ ᱦᱮᱸ ᱟᱸᱡᱚᱢᱚᱜ ᱠᱟᱱ ᱜᱮᱭᱟ ᱦᱮᱸ ᱤᱧ ᱫᱚ ᱮᱠᱷᱚᱱ ᱫᱚ ᱱᱟᱯᱟᱭ ᱜᱮ ᱚᱲᱟᱜ ᱠᱚᱨᱮ ᱦᱚᱸ ᱱᱟᱯ ᱱᱟᱯᱟᱭ ᱵᱟᱲᱟ ᱜᱮ, ᱟᱢᱜᱮ, ᱦᱳᱭ ᱦᱳᱭ ᱱᱟᱯᱟᱭ ᱜᱮ ᱱᱟᱯᱟᱭ ᱜᱮ ᱟᱢᱜᱮ ᱪᱮᱫ ᱞᱮᱠᱟ
ᱤᱧ ᱦᱚᱸ ᱱᱟᱯᱟᱭ ᱜᱮ, ᱚᱲᱟᱜ ᱠᱚᱨᱮᱦᱚᱸ ᱱᱟᱯᱟᱭ ᱜᱮ ᱟᱨ ᱪᱟᱥᱵᱟᱥ ᱠᱚ ᱪᱮᱫᱠᱟ ᱪᱟᱞᱟᱜ ᱠᱟᱱᱟ
ᱚ, ᱪᱟᱥᱵᱟᱥ ᱫᱚ ᱮᱠᱷᱚᱱ ᱫᱚ ᱟᱹᱣᱨᱤ ᱮᱦᱚᱵᱚᱜ ᱮᱦᱚᱵ ᱦᱳᱭᱳᱣᱟ ᱟᱹᱣᱨᱤ ᱮᱦᱚᱵ ᱦᱳᱭᱳᱜ-ᱟ ᱪᱮᱫᱟᱜ ᱥᱮ ᱮᱠᱷᱚᱱ ᱛᱚ ᱮᱸᱻ ᱮᱨ ᱟᱯᱷᱚᱨ ᱜᱮ ᱟᱹᱣᱨᱤ ᱦᱩᱭᱩᱜ ᱟᱥᱮ ᱦᱮᱸᱜ-ᱮᱸ ᱛᱚ ᱮᱨᱟᱯᱷᱚᱨ ᱠᱚᱦᱚᱸ ᱮᱦᱚᱵ ᱵᱟᱲᱟ ᱦᱩᱭ ᱠᱟᱱᱟ ᱚᱱᱟ ᱠᱚᱦᱚᱸ ᱟᱨ ᱥᱟᱱᱟᱢ ᱦᱚᱲ ᱫᱚ ᱵᱟᱝᱠᱚ ᱮᱨᱟᱯᱷᱚᱨ ᱫᱟᱲᱮ ᱠᱟᱫᱟ ᱫᱟᱜ ᱡᱟᱹᱲᱤ ᱠᱷᱟᱹᱛᱤᱨ ᱛᱮ ᱦᱚᱸᱜ-ᱚᱭ ᱵᱟᱨ ᱯᱮ ᱫᱤᱱ ᱪᱷᱟᱲᱟ ᱪᱷᱟᱲᱟ ᱜᱮᱭ ᱫᱟᱜ ᱫᱟᱜ ᱡᱟᱲᱤᱭᱮᱫᱟ ᱚᱱᱟᱛᱮ ᱠᱷᱮᱛ ᱠᱚ ᱞᱚᱦᱚᱫᱚᱜ ᱠᱟᱱᱟ ᱟᱫᱚ ᱛᱟᱦᱞᱮ ᱵᱟᱝ ᱵᱟᱛᱟᱨᱚᱜ ᱠᱟᱱᱟ ᱞᱚᱥᱚᱫᱚᱜ ᱠᱟᱱᱟ ᱥᱮ ᱟᱫᱚ ᱛᱟᱦᱞᱮ ᱚᱱᱟᱛᱮ ᱵᱟᱠᱚ ᱮᱨ ᱟᱯᱷᱚᱨ ᱫᱟᱲᱤᱜ ᱠᱟᱱᱟ ᱟᱨ ᱪᱟᱥᱵᱟᱥ ᱫᱚ ᱮᱠᱷᱚᱱ ᱫᱚ ᱚᱱᱟ ᱜᱮᱛᱚ ᱞᱟᱦᱟ ᱠᱟᱹᱢᱤ ᱫᱚ ᱛᱟᱨᱯᱚᱨᱮ ᱦᱟᱸᱜ ᱮᱠᱷᱚᱱ ᱵᱟᱭ ᱫᱟᱜ ᱞᱮ, ᱮᱨ ᱟᱯᱷᱚᱨ ᱠᱟᱛᱮᱫ ᱵᱟᱝ ᱦᱟᱨᱟ ᱵᱟᱨ ᱞᱮᱱᱠᱷᱟᱡ ᱫᱚ ᱟᱯᱷᱚᱨ ᱛᱟᱨᱯᱚᱨᱮ ᱫᱟᱜᱟᱭ ᱛᱚᱵᱮ ᱛᱚ ᱪᱟᱥᱵᱟᱥ ᱫᱚ ᱥᱩᱨᱩᱜ-ᱟ ᱟᱫᱚ ᱚᱱᱟ ᱪᱮᱠᱟᱦ ᱮᱠᱷᱚᱱ ᱫᱚ ᱚᱱᱟ ᱮᱨ-ᱟᱯᱷᱚᱨ ᱠᱚᱜᱮ
ᱠᱷᱟᱡ ᱫᱚ
ᱟᱨ ᱟᱯᱮ ᱚᱱᱛᱮ ᱫᱚ ᱦᱟᱜ ᱪᱮᱫ ᱞᱮᱠᱟ ᱟᱭᱳ ᱨᱚᱯᱷᱟᱨ ᱠᱚᱫᱚ ᱦᱳᱭᱠᱟᱱᱟ?
ᱦᱮᱸ ᱟᱞᱮ ᱥᱮᱜ ᱦᱚᱸ ᱦᱩᱭᱩᱜ ᱠᱟᱱᱟ ᱟᱨ ᱠᱤ ᱟᱨ ᱡᱚᱡᱚᱢ ᱠᱚ ᱪᱷᱩᱴᱟᱹᱣᱮᱱ ᱜᱮ ᱟᱨ ᱡᱟᱦᱟᱸ ᱡᱟᱦᱟᱸᱭ ᱠᱚᱫᱚ
ᱟᱹᱰᱤ ᱵᱮᱥ᱾
ᱫᱷᱟᱯᱚᱲ ᱜᱚᱫ ᱠᱟᱫᱟᱭ ᱟᱨᱠᱤ ᱵᱟᱹᱫᱟᱹᱛ ᱠᱚᱨᱮ ᱫᱚ᱾ ᱚ ᱜᱷᱩᱴᱩ ᱠᱚᱨᱮ ᱠᱟᱱ ᱠᱚ ᱠᱚᱨᱟᱣᱮᱫ ᱜᱮᱭᱟ ᱠᱚ,
ᱦᱳᱭ ᱦᱳᱭ ᱟᱹᱰᱤ ᱵᱮᱥ ᱱᱟᱯᱟᱭ ᱜᱮ,
ᱟᱨ ᱚᱠᱟ ᱵᱟᱨᱮᱛᱮ ᱛᱟᱞᱮ ᱜᱟᱞᱚᱪ ᱞᱮᱠᱷᱟᱱ ᱱᱟᱯᱟᱭᱚᱜ-ᱟ ᱟᱨᱠᱤ ᱡᱟᱦᱟᱱᱟᱜ ᱞᱟᱹᱭ ᱠᱷᱟᱱ ᱞᱟᱹᱭᱢᱮ ᱵᱟᱠᱷᱟᱱ
ᱦᱩᱸ ᱚᱠᱟ ᱵᱟᱨᱮᱛᱮ ᱜᱟᱞᱚᱪ ᱞᱮᱠᱷᱟᱱ ᱮ ᱱᱟᱯᱟᱭᱚᱜ-ᱟ ᱮᱜ ᱚᱭ ᱡᱮ ᱦᱟᱸᱜ ᱤᱭᱟᱹ ᱦᱚᱜ-ᱚᱭ ᱪᱮᱫ ᱠᱚ ᱞᱟᱹᱭᱮᱫ ᱫᱚ ᱮᱸ ᱱᱤᱭᱟᱹ ᱵᱟᱵᱚᱣᱟᱜ-ᱟᱸ ᱡᱟᱦᱟᱸ ᱦᱚᱜᱼᱚᱭ ᱵᱟᱯᱞᱟ ᱵᱤᱦᱟᱹ
ᱦᱮᱸ ᱢᱟᱛᱟᱞᱮ
ᱚᱱᱟ ᱵᱟᱯᱞᱟ ᱵᱤᱦᱟᱹᱨᱮ ᱦᱮᱸ ᱚᱱᱮ ᱵᱟᱯᱞᱟ ᱵᱤᱦᱟᱹᱨᱮ ᱪᱮᱞᱮᱠᱟ ᱟᱭᱢᱟ ᱡᱟᱭᱜᱟᱨᱮ ᱱᱚᱝᱠᱟᱜ ᱠᱟᱱᱟ ᱥᱮ ᱟᱭᱢᱟ ᱴᱚᱴᱷᱟ ᱠᱚᱨᱮ ᱧᱮᱞᱚᱜᱚᱜ ᱠᱟᱱᱟ, ᱡᱮ ᱰᱤᱡᱮ ᱵᱚᱠᱥ ᱠᱚ ᱟᱹᱜᱩᱭᱮᱜ-ᱟ ᱟᱨ ᱚᱱᱟ ᱛᱮᱜᱮ ᱠᱚ ᱨᱟᱹᱥᱠᱟᱹᱭᱮᱫᱼᱟ ᱥᱮ ᱚᱱᱟ ᱥᱮᱜᱮ ᱠᱚ ᱮᱱᱮᱡ ᱠᱟᱱᱟ ᱾ ᱪᱟᱹᱞᱩ ᱠᱟᱛᱮ ᱰᱤᱡᱮ ᱵᱚᱠᱥ ᱪᱟᱹᱞᱩ ᱠᱟᱛᱮ ᱠᱚ ᱨᱟᱹᱥᱠᱟᱹᱭᱟ ᱯᱷᱩᱨᱛᱤᱜᱼᱟ ᱠᱚ ᱜᱚᱴᱟ ᱧᱤᱫᱟᱹ᱾ ᱮᱸ ᱵᱟᱯᱞᱟ ᱨᱮ ᱟᱫᱚ ᱟᱵᱚᱣᱟᱜ ᱡᱟᱦᱟᱸ ᱥᱟᱱᱛᱟᱲᱟᱜ ᱠᱟᱱᱟ ᱤᱭᱟᱹ ᱡᱟᱦᱟᱸ ᱛᱩᱢᱫᱟᱹᱜ ᱴᱟᱢᱟᱠ ᱛᱮ ᱠᱟᱸᱥᱟ ᱠᱚᱨᱛᱟᱞ ᱛᱟᱨᱯᱚᱨᱮ ᱱᱤᱭᱟᱹ ᱥᱟᱠᱣᱟ ᱱᱤᱭᱟᱹ ᱠᱚ ᱚᱛᱮᱫ ᱟᱵᱚᱣᱟᱜ ᱥᱟᱱᱛᱟᱲᱟᱜ ᱡᱟᱦᱟᱸ ᱠᱟᱱᱟ ᱮᱱᱮᱡ ᱥᱮᱨᱮᱧ ᱨᱮᱱᱟᱜ ᱥᱟᱯᱟᱵ ᱚᱱᱟ ᱠᱚ ᱟᱛᱮᱫ ᱮᱸᱻ ᱠᱚᱵ ᱫᱚ ᱵᱟᱠᱚ ᱮᱱᱮᱡ ᱠᱟᱱᱟ ᱥᱮᱠᱚ ᱵᱟᱹᱜᱤᱭᱮᱫᱼᱟ ᱥᱮ ᱠᱚᱢ ᱤᱫᱤᱜ ᱠᱟᱱᱟ ᱾ ᱠᱟᱱᱟ ᱚᱱᱟ ᱠᱚ ᱱᱤᱭᱟᱹ ᱛᱷᱚᱲᱟ ᱮᱸᱻ ᱞᱟᱹᱭ ᱛᱟᱞᱟᱝ ᱢᱮ ᱚᱱᱛᱮ ᱟᱨ ᱱᱚᱛᱮ ᱠᱷᱚᱱ ᱦᱟᱸᱜ ᱤᱧ ᱞᱟᱹᱭᱮᱜ ᱦᱟᱸᱜ ᱢᱟ᱾
ᱮᱠᱟᱞ ᱮᱠᱟᱞ ᱦᱮᱸ ᱤᱧᱟᱹᱜ ᱩᱭᱦᱟᱹᱨ ᱛᱮᱫᱚ ᱱᱚᱣᱟ ᱠᱚ ᱡᱟᱦᱟᱸ ᱯᱟᱹᱦᱤᱞ ᱠᱷᱚᱱ ᱟᱵᱚᱣᱟᱜ ᱞᱟᱹᱜᱤᱫ ᱵᱚᱱ ᱡᱟᱦᱟᱸ ᱵᱚᱱ ᱢᱟᱱᱮ ᱵᱮᱵᱚᱦᱟᱨ ᱟᱹᱜᱩ ᱠᱟᱫᱟ ᱟᱨᱠᱤ ᱱᱚᱣᱟ ᱠᱚ ᱥᱮ ᱱᱚᱣᱟ ᱨᱮᱱᱟᱜ ᱨᱚᱢᱚᱡᱽ ᱫᱚ ᱟᱹᱰᱤᱜᱮ ᱡᱩᱫᱟᱹ ᱜᱮᱭᱟ ᱟᱨᱠᱤ᱾ ᱱᱮᱛᱟᱨᱟᱜ ᱠᱷᱚᱱ ᱫᱚ, ᱪᱮᱫᱟᱜ ᱥᱮ ᱱᱚᱣᱟ ᱠᱚ ᱱᱚᱰᱮ ᱱᱟᱜ ᱨᱚᱡᱽ ᱫᱚ ᱟᱹᱜᱩ ᱠᱟᱜᱼᱟ ᱟᱨᱠᱤ ᱱᱚᱣᱟ ᱨᱮᱱᱟᱜ ᱛᱤᱱᱟᱹᱜ ᱚᱨᱥᱚᱝ ᱵᱚᱞᱚᱱ ᱠᱟᱱᱟ ᱥᱮ ᱛᱤᱱᱟᱹᱜ ᱱᱚᱣᱟ ᱨᱮᱱᱟᱜ ᱵᱷᱟᱜᱮ ᱵᱟᱹᱲᱤᱡ ᱟᱨᱠᱤ᱾ ᱟᱨ
ᱦᱳᱭ ᱦᱳᱭ
ᱟᱨ ᱥᱟᱶᱛᱮ ᱱᱚᱣᱟ ᱦᱚᱸ ᱞᱟᱹᱭ ᱜᱟᱱᱚᱜᱼᱟ ᱟᱨᱠᱤ ᱱᱮᱛᱟᱨᱟᱜ ᱢᱟᱱᱮ ᱦᱩᱸ ᱚᱠᱛᱚ ᱨᱮ ᱡᱩᱫᱤ ᱧᱮᱞᱚᱜᱼᱟ ᱟᱨᱠᱤ ᱠᱩ ᱢᱟᱨᱟᱝ ᱠᱚᱫᱚᱵᱚ ᱠᱟᱹᱴᱤᱡ ᱢᱟᱱᱮ ᱨᱩᱣᱟᱹᱱ ᱠᱚᱜᱮ ᱥᱚᱪᱨᱚᱱ ᱥᱮ ᱢᱤᱫᱴᱟᱝ ᱢᱟᱱᱮ ᱡᱟᱜᱟᱣ ᱫᱚᱨᱠᱟᱨᱚᱜ ᱠᱟᱱᱟ ᱟᱨᱠᱤ᱾ ᱥᱮ ᱢᱮᱫ ᱞᱩᱛᱩᱨᱟ ᱠᱤ ᱱᱚᱣᱟ ᱪᱮᱛᱟᱱ ᱪᱮᱫᱟᱜ ᱥᱮ ᱩᱱᱠᱩ ᱟᱨᱚ ᱟᱵᱚᱨᱮᱱ ᱡᱟᱦᱟᱸᱭ ᱞᱟᱛᱟᱨ ᱯᱤᱲᱦᱤ ᱠᱚ ᱦᱤᱡᱩᱜ ᱠᱟᱱᱟ ᱟᱨᱠᱤ ᱱᱩᱠᱩ ᱛᱚ ᱠᱷᱟᱱ ᱟᱵᱚᱣᱟᱜ ᱧᱮᱞ ᱛᱮ ᱜᱮᱠᱚ ᱤᱭᱟᱹᱭ ᱫᱟ ᱥᱮ ᱞᱟᱹᱭ ᱫᱟᱠᱚ ᱱᱚᱜᱼᱚᱭ ᱛᱚ ᱱᱚᱝᱠᱟ ᱜᱮ ᱦᱮᱡ ᱦᱩᱭᱩᱜ ᱠᱟᱱᱟ ᱟᱨᱠᱤ ᱛᱟᱦᱚᱞᱮ ᱱᱚᱣᱟ ᱡᱩᱫᱤ ᱟᱵᱚ ᱱᱤᱛᱚᱜ ᱵᱟᱵᱚᱱ ᱱᱚᱣᱟ ᱥᱩᱫᱷᱨᱟᱹᱣ ᱮᱠᱟᱞ ᱜᱮ ᱫᱚᱨᱠᱟᱨᱚᱜ ᱠᱟᱱᱟ ᱟᱨᱠᱤ ᱪᱮᱫᱟᱜ ᱥᱮ
ᱦᱳᱭ
ᱱᱚᱣᱟ
ᱡᱩᱫᱤ ᱵᱟᱵᱚᱱ ᱥᱩᱫᱷᱟᱹᱨᱟ ᱠᱤᱱᱛᱩ ᱱᱚᱣᱟ ᱢᱤᱫᱴᱟᱝ ᱟᱹᱰᱤ ᱢᱟᱨᱟᱝ ᱚᱨᱥᱚᱝ ᱵᱚᱞᱚᱱᱟ ᱥᱚᱢᱟᱡᱽ ᱪᱮᱛᱟᱱ ᱨᱮ ᱥᱮ ᱦᱟᱯᱮᱱ ᱫᱤᱱ ᱞᱟᱹᱜᱤᱫ ᱛᱮ ᱟᱨᱠᱤ᱾
ᱦᱳᱭ ᱦᱳᱭ ᱟᱹᱰᱤ ᱵᱮᱥ᱾
ᱱᱚᱣᱟ ᱢᱮᱱᱛᱮ ᱪᱮᱫ
ᱟᱹᱰᱤ ᱱᱟᱯᱟᱭ ᱞᱟᱹᱭ ᱠᱮᱜ ᱟᱢ ᱟᱢᱟᱜ ᱫᱤᱥ ᱦᱩᱫᱤᱥ ᱾ ᱚᱱᱟ ᱱᱤᱭᱮᱛᱮ ᱟᱹᱰᱤ ᱟᱹᱰᱤ ᱥᱟᱨᱦᱟᱣ ᱾ ᱟᱨ ᱤᱧᱟᱹᱜ ᱢᱮᱱ ᱛᱮᱫᱚ ᱱᱚᱝᱠᱟᱭ ᱢᱮᱱᱟ ᱟᱸᱡᱚᱢᱚᱜ ᱠᱟᱱ ᱜᱮᱭᱟ ᱛᱚ
ᱮᱠᱟᱞ ᱮᱠᱟᱞ ᱟᱸᱡᱚᱢ
ᱦᱳᱭ ᱤᱧᱟᱹᱜ ᱢᱮᱱ ᱛᱮᱫᱚ ᱱᱚᱝᱠᱟᱭ ᱢᱮᱱᱟ ᱱᱚᱜᱼᱚᱭ ᱡᱮ ᱡᱟᱦᱟᱸ ᱰᱤᱡᱮ ᱵᱚᱠᱥ ᱛᱮᱠᱚ ᱮᱱᱮᱡ ᱥᱮᱨᱮᱧ ᱮᱫᱟ ᱥᱮ ᱚᱱᱟ ᱛᱮᱠᱚ ᱨᱟᱹᱥᱠᱟᱹᱭᱮᱫᱼᱟ ᱾ ᱮ ᱢᱟᱱᱮ ᱵᱟᱯᱞᱟ ᱵᱤᱦᱟᱹ ᱠᱚᱨᱮ ᱾ ᱟᱫᱚ ᱤᱧᱟᱹᱜ ᱢᱮᱱ ᱛᱮᱫᱚ ᱢᱟᱱᱮ ᱚᱱᱟ ᱫᱚ ᱮᱠᱟᱞᱜ ᱵᱚᱱᱫᱚᱠ ᱠᱟᱜ ᱥᱮ ᱚᱱᱟ ᱫᱚ ᱮᱠᱟᱞ ᱜᱮ ᱩᱪᱤᱛ ᱵᱟᱝ ᱠᱟᱱᱟ ᱥᱮ ᱚᱱᱟ ᱠᱚᱫᱚ ᱮᱠᱟᱞ ᱜᱮ ᱵᱟᱝ ᱟᱹᱜᱩ ᱜᱟᱱᱚᱜᱼᱟ ᱥᱮ ᱵᱟᱝ ᱟᱹᱜᱩ ᱞᱮᱠᱷᱟᱱ ᱜᱮ ᱟᱹᱰᱤ ᱵᱷᱮᱜᱮ ᱵᱷᱟᱜᱮᱜᱼᱟ ᱦᱮᱸ ᱪᱮᱫᱟᱜ ᱥᱮ ᱟᱵᱚᱣᱟᱜ ᱥᱚᱢᱟᱡᱽ ᱨᱮᱱᱟᱜ ᱥᱮ ᱟᱵᱚ ᱥᱟᱱᱛᱟᱲ ᱥᱚᱢᱟᱡᱽ ᱨᱮᱱᱟᱜ ᱟᱹᱰᱤ ᱢᱟᱨᱟᱝ ᱢᱤᱫᱴᱟᱝ ᱮ ᱚᱥᱩᱵᱤᱫᱷᱟ ᱥᱮ ᱮᱸᱴᱠᱮᱴᱬᱮ ᱦᱩᱭᱩᱜ ᱠᱟᱱᱟ ᱾ ᱸ ᱪᱮᱫᱟᱜ ᱥᱮ ᱡᱚᱛᱚ ᱫᱤᱠ ᱫᱤᱭᱮ ᱜᱮ ᱧᱮᱞ ᱞᱮᱠᱷᱟᱱ ᱧᱮᱞᱚᱜᱚᱜ ᱡᱮ ᱦᱮᱸ ᱱᱤᱛᱚᱜ ᱚᱱᱠᱟ ᱡᱚᱫᱤ ᱦᱩᱭᱩᱜᱼᱟ ᱛᱟᱦᱚᱞᱮ ᱟᱥᱛᱮ ᱟᱥᱛᱮ ᱯᱚᱨᱮᱨ ᱯᱤᱲᱦᱤ ᱡᱟᱦᱟᱸ ᱞᱮᱠᱟᱢ ᱞᱟᱹᱭ ᱠᱮᱫ ᱟᱢ ᱞᱟᱛᱟᱨ ᱟᱵᱚ ᱠᱷᱚᱱ ᱡᱩᱣᱟᱹᱱ ᱱᱤᱛᱚᱜ ᱡᱟᱦᱟᱸ ᱟᱵᱚ ᱢᱮᱱᱟᱜ ᱵᱚᱱ ᱡᱩᱣᱟᱹᱱ ᱯᱤᱲᱦᱤ ᱱᱤᱭᱟᱹ ᱠᱷᱚᱱ ᱡᱟᱦᱟᱸᱭ ᱯᱚᱨᱮᱨ ᱯᱤᱲᱦᱤ ᱠᱚ ᱦᱤᱡᱩᱜᱼᱟ ᱩᱱᱠᱩ ᱫᱚᱦᱟᱸᱜ ᱟᱵᱚᱣᱟᱜ ᱧᱮᱞ ᱛᱮᱜᱮ ᱠᱚ ᱥᱮᱬᱟᱭᱟ ᱟᱨ ᱩᱱᱠᱩ ᱫᱚᱠᱚ ᱢᱮᱱᱟ ᱛᱟᱦᱚᱞᱮ ᱱᱤᱭᱟᱹ ᱠᱚᱫᱚ ᱪᱮᱫ ᱠᱟᱱᱟ ᱚᱱᱟ ᱠᱚᱫᱚ ᱵᱩᱡᱽ ᱜᱮ ᱵᱟᱠᱚ ᱵᱩᱡᱽ ᱫᱟᱲᱮᱭᱟᱜᱼᱟ ᱡᱮ ᱛᱩᱢᱫᱟᱹᱜ ᱴᱟᱢᱟᱠ ᱱᱤᱭᱟᱹ ᱠᱚᱫᱚ ᱪᱮᱫ ᱡᱤᱱᱤᱥ ᱠᱟᱱᱟ ᱥᱮ ᱪᱮᱫ ᱠᱟᱹᱢᱤᱨᱮ ᱞᱟᱜᱟᱜᱼᱟ ᱚᱱᱟ ᱠᱚᱫᱚ ᱵᱩᱡᱽ ᱜᱮ ᱵᱟᱠᱚ ᱫᱟᱲᱮᱭᱟᱜᱼᱟ ᱟᱨ ᱟᱵᱚ ᱠᱚ ᱱᱤᱛᱚᱜ ᱡᱩᱫᱤ ᱵᱚᱱ ᱡᱟᱜᱟᱜᱼᱟ ᱥᱮ ᱚᱱᱟ ᱵᱟᱨᱮᱛᱮ ᱱᱟᱥᱮᱱᱟᱜ ᱵᱚᱱ ᱥᱮᱬᱟ ᱠᱟᱜᱼᱟ ᱛᱩᱢᱫᱟᱹᱜ ᱴᱟᱢᱟᱠ ᱠᱚ ᱨᱩ ᱥᱮ ᱮᱱᱮᱡ ᱥᱮᱨᱮᱧ ᱚᱱᱟ ᱠᱚᱵᱚᱱ ᱥᱮᱬᱟᱭᱟ ᱟᱵᱚ ᱵᱚᱱ ᱥᱟᱵ ᱫᱚᱦᱚᱭᱟ ᱛᱟᱦᱚᱞᱮ ᱟᱵᱚᱨᱮᱱ ᱯᱚᱨᱮᱨᱮ ᱨᱮᱱ ᱡᱟᱦᱟᱸᱭ ᱯᱤᱲᱦᱤ ᱠᱚ ᱦᱤᱡᱩᱜᱼᱟ ᱩᱱᱠᱩ ᱟᱵᱚᱣᱟᱜ ᱧᱮᱞ ᱛᱮᱠᱚ ᱥᱮᱬᱟᱭᱟ ᱩᱱᱠᱩ ᱦᱚᱸ ᱛᱟᱦᱚᱞᱮ ᱚᱱᱠᱟ ᱜᱮᱠᱚ ᱥᱮᱬᱟ ᱤᱫᱤᱭᱟ ᱛᱟᱦᱚᱞᱮ ᱚᱱᱟ ᱢᱤᱫᱴᱟᱝ ᱟᱹᱰᱤ ᱱᱟᱯᱟᱭ ᱟᱵᱚᱣᱟᱜ ᱥᱚᱢᱟᱡᱽ ᱨᱮᱱᱟᱜ ᱡᱟᱦᱟᱸ ᱥᱮᱫᱟᱭ ᱠᱷᱚᱱ ᱦᱮᱡ ᱟᱠᱟᱱ ᱚᱱᱟ ᱥᱟᱵ ᱫᱚᱦᱚᱭ ᱦᱩᱭᱩᱜᱼᱟ ᱟᱨ ᱥᱟᱵ ᱫᱚᱦᱚᱜᱼᱟ ᱟᱨ ᱯᱚᱨᱮ ᱠᱷᱮᱛᱨᱮ ᱡᱚᱠᱷᱚᱱ ᱯᱚᱨᱮᱨ ᱯᱤᱲᱦᱤ ᱠᱚ ᱦᱤᱡᱩᱜᱼᱟ ᱛᱚᱠᱷᱚᱱ ᱫᱤᱠᱩ ᱯᱩᱥᱤ ᱴᱷᱮᱱ ᱦᱚᱸ ᱥᱮ ᱟᱵᱚᱣᱟᱜ ᱩᱯᱨᱩᱢ ᱡᱩᱫᱤ ᱚᱱᱟ ᱵᱚᱱ ᱟᱫᱟ ᱮᱱᱮᱡ ᱥᱮᱨᱮᱧ ᱛᱩᱢᱫᱟᱹᱜ ᱴᱟᱢᱟᱠ ᱛᱮ ᱮᱱᱮᱡ ᱥᱮᱨᱮᱤᱧ ᱛᱟᱦᱞᱮ ᱟᱵᱚᱣᱟᱜ ᱩᱯᱨᱩᱢ ᱮ ᱵᱟᱹᱭ ᱵᱟᱹᱭᱛᱮ ᱟᱫ ᱪᱟᱞᱟᱜ ᱞᱮᱠᱟ ᱵᱩᱡᱷᱟᱹᱜ ᱠᱟᱱᱟ᱾ ᱦᱳᱭ ᱟᱫᱚ ᱛᱟᱦᱚᱞᱮ ᱚᱱᱟ ᱤᱫᱤ ᱠᱟᱛᱮᱧ ᱢᱮᱱᱟ ᱡᱮ ᱟᱵᱚ ᱫᱚ ᱱᱤᱛᱚᱜ ᱦᱮᱸ ᱱᱤᱛᱚᱜ ᱡᱩᱣᱟᱹᱱ ᱯᱤᱲᱦᱤ ᱨᱮ ᱥᱮ ᱱᱤᱛᱚᱜ ᱯᱤᱲᱦᱤ ᱠᱚ ᱡᱟᱦᱟᱸᱭ ᱜᱮ ᱱᱤᱭᱟᱹ ᱫᱚ ᱟᱹᱰᱤ ᱢᱤᱫᱴᱟᱝ ᱞᱟᱹᱠᱛᱤᱭᱟᱱᱟᱜ ᱤᱭᱟᱹ ᱠᱟᱱᱟ ᱡᱮ ᱥᱮᱬᱟ ᱠᱟᱜ ᱫᱚᱨᱠᱟᱨ ᱮ ᱥᱮ ᱥᱮᱬᱟᱭᱟᱵᱚᱱ ᱱᱚᱝᱠᱟ ᱢᱤᱫᱴᱟᱝ ᱡᱩᱫᱤ ᱵᱚᱱ ᱤᱭᱟᱹ ᱫᱟᱲᱮᱭᱟᱜᱼᱟ ᱡᱟᱦᱟᱸ ᱦᱚᱲ ᱟᱛᱳ ᱟᱛᱳ ᱜᱮ ᱡᱮ ᱡᱚᱛᱚ ᱦᱚᱲ ᱡᱟᱦᱟᱸ ᱛᱤᱱᱟᱹᱜ ᱱᱤᱛᱚᱜ ᱡᱩᱣᱟᱹᱱ ᱯᱤᱲᱦᱤ ᱢᱮᱱᱟᱜ ᱠᱚᱣᱟ ᱡᱚᱛᱚ ᱦᱚᱲ ᱜᱮᱮ ᱱᱤᱭᱟᱹ ᱛᱩᱢᱫᱟᱹᱜ ᱴᱟᱢᱟᱠ ᱛᱮᱵᱚᱱ ᱥᱮᱬᱟ ᱠᱟᱜᱼᱟ ᱥᱮ ᱚᱱᱟ ᱛᱮᱜᱮᱵᱚᱱ ᱨᱟᱹᱥᱠᱟᱹᱭᱟ ᱟᱨ ᱚᱱᱟ ᱰᱤᱡᱮ ᱵᱚᱠᱥ ᱫᱚᱵᱚᱱ ᱵᱟᱵᱚᱱ ᱟᱹᱜᱩᱭᱟ ᱥᱮ ᱚᱱᱟ ᱫᱚ ᱵᱟᱵᱚᱱ ᱪᱟᱹᱞᱩᱭᱟ ᱵᱟᱵᱚᱱ ᱟᱹᱜᱩᱭᱟ ᱡᱟᱦᱟᱱᱟᱜ ᱠᱚᱨᱮᱜᱮ ᱡᱟᱦᱟᱱᱟᱜ ᱚᱱᱩᱥᱴᱷᱟᱱ ᱠᱚᱨᱮ ᱥᱮ ᱯᱨᱳᱜᱨᱟᱢ ᱠᱚᱨᱮ ᱦᱚᱸ ᱢᱮᱱᱛᱮ ᱟᱨ ᱵᱟᱯᱞᱟᱤᱦ ᱵᱤᱦᱟᱹ ᱠᱚᱨᱮ ᱢᱟᱛᱚ ᱵᱟᱝᱜᱮ ᱦᱳᱭ ᱟᱫᱚ ᱚᱱᱟ ᱪᱮᱠᱟ ᱤᱧᱟᱹᱜ ᱢᱮᱱᱫᱚ ᱚᱱᱠᱟᱭ ᱢᱮᱱᱟ ᱟᱫᱚ ᱡᱚᱛᱚ ᱦᱚᱲ ᱛᱚ ᱟᱨ ᱟᱢ ᱟᱨ ᱤᱧ ᱞᱮᱠᱟ ᱛᱚ ᱵᱟᱝᱠᱚ ᱵᱩᱡᱷᱟᱹ ᱮ ᱡᱟᱦᱟᱸᱭ ᱠᱚ ᱟᱹᱜᱩᱭᱮᱫᱟ ᱩᱱᱠᱩ ᱫᱚ ᱚᱱᱟ ᱱᱤᱭᱟᱹ ᱫᱤᱥ ᱦᱩᱫᱤᱥ ᱫᱚ ᱵᱟᱹᱱᱩᱜ ᱛᱟᱠᱚᱣᱟ ᱟᱫᱚ ᱚᱱᱟ ᱠᱚᱫᱚ ᱱᱤᱡᱮ ᱱᱤᱡᱮ ᱟᱛᱳ ᱠᱚᱨᱮ ᱥᱮ ᱞᱟᱹᱭ ᱠᱚ ᱦᱩᱭᱩᱜᱼᱟ ᱥᱮ ᱢᱮᱛᱟ ᱠᱚ ᱦᱩᱭᱩᱜᱼᱟ ᱡᱮ ᱵᱟᱝ ᱱᱤᱭᱟᱹ ᱫᱚ ᱱᱚᱝᱠᱟ ᱥᱮ ᱵᱟᱹᱲᱤᱡ ᱠᱟᱱᱟ ᱱᱤᱭᱟᱹ ᱫᱚ ᱥᱮ ᱱᱤᱭᱟᱹ ᱫᱚ ᱵᱟᱵᱚᱱ ᱵᱮᱵᱚᱦᱟᱨ ᱥᱮ ᱵᱟᱵᱚᱱ ᱟᱹᱜᱩᱭᱟ ᱱᱤᱭᱟᱹ ᱫᱚ ᱵᱟᱵᱚᱱ ᱪᱟᱹᱞᱩᱭᱟ ᱟᱵᱚᱣᱟᱜ ᱡᱟᱦᱟᱸ ᱠᱟᱱᱟ ᱥᱟᱱᱛᱟᱲᱟᱜ ᱛᱩᱢᱫᱟᱜ ᱴᱟᱢᱟᱠ ᱛᱮ ᱮᱱᱮᱡ ᱥᱮᱨᱮᱧ ᱱᱤᱭᱟᱹ ᱠᱚᱜᱮ ᱵᱚᱱ ᱱᱤᱭᱟᱹ ᱛᱮᱜᱮ ᱵᱚᱱ ᱨᱟᱹᱥᱠᱟᱹ ᱨᱟᱹᱠᱟᱹᱭᱟᱵᱚᱱ ᱯᱷᱩᱨᱛᱤᱭᱟᱵᱚᱱ ᱦᱳᱭ ᱱᱤᱭᱟᱹ ᱠᱷᱟᱱ ᱫᱚ ᱡᱚᱛᱚ ᱛᱮᱜᱮ ᱵᱮᱥ ᱛᱟᱦᱮᱱᱟ ᱟᱵᱚ ᱯᱚᱨᱮ ᱡᱟᱦᱟᱸᱭ ᱠᱚ ᱦᱤᱡᱩᱜᱼᱟ ᱩᱱᱠᱩ ᱛᱮᱦᱚᱸ ᱦᱮᱸ ᱚᱱᱟ ᱠᱚᱵᱚᱱ ᱵᱩᱡᱷᱟᱹᱣ ᱵᱟᱲᱟ ᱠᱚᱣᱟ ᱥᱮᱵᱚᱱ ᱢᱮᱛᱟ ᱠᱚᱣᱟ ᱦᱳᱭ ᱱᱚᱝᱠᱟ ᱠᱟᱛᱮᱜ ᱵᱚᱱ ᱥᱟᱵ ᱫᱚᱦᱚ ᱫᱟᱲᱤᱭᱟᱜᱼᱟ ᱟᱨ ᱵᱟᱝᱠᱷᱟᱱ ᱫᱚ ᱤᱭᱟᱹ ᱛᱚ ᱱᱚᱝᱠᱟ ᱛᱚ ᱟᱨ ᱵᱟᱝ ᱠᱟᱱᱟ ᱟᱨ ᱵᱟᱝᱠᱷᱟᱱ ᱱᱚᱝᱠᱟ ᱤᱪᱪᱷᱟᱹ ᱦᱩᱭᱩᱜ ᱜᱮᱭᱟ ᱡᱩᱫᱤ ᱚᱱᱠᱟ ᱡᱩᱫᱤ ᱱᱚᱝᱠᱟ ᱤᱛᱩᱱ ᱟᱥ ᱤᱛᱩᱱ ᱟᱥᱲᱟ ᱪᱮᱫᱞᱮᱠᱟ ᱚᱞᱪᱤᱠᱤ ᱛᱮᱠᱚ ᱯᱟᱲᱦᱟᱜ ᱠᱟᱱᱟ ᱱᱤᱭᱟᱹ ᱦᱚᱸ ᱡᱩᱫᱤ ᱚᱱᱠᱟ ᱢᱤᱫᱴᱟᱝ ᱤᱭᱟᱹ ᱛᱟᱦᱮᱱ ᱠᱷᱟᱱ ᱫᱚ ᱡᱮ ᱚᱱᱟ ᱠᱚ ᱥᱮᱬᱟᱣ ᱠᱚᱣᱟ ᱚᱸᱰᱮ ᱟᱨ ᱥᱮᱬᱟ ᱠᱟᱛᱮᱜ ᱚᱱᱟᱜᱮ ᱥᱟᱵ ᱫᱚᱦᱚ ᱞᱟᱹᱜᱤᱫ ᱥᱮᱬᱟ ᱟᱠᱚᱣᱟᱵᱚᱱ ᱥᱮ ᱥᱮᱬᱟ ᱠᱚᱣᱟ ᱠᱚ ᱱᱚᱝᱠᱟ ᱢᱤᱫᱴᱟᱝ ᱵᱮᱵᱚᱥᱛᱟ ᱛᱟᱦᱮᱱ ᱠᱷᱟᱱ ᱫᱚ ᱟᱹᱰᱤ ᱱᱟᱯᱟᱭ ᱠᱚᱜᱼᱟ ᱟᱫᱚ ᱚᱱᱟ ᱵᱟᱝ ᱨᱮᱦᱚᱸ ᱚᱱᱟ ᱦᱚᱸ ᱛᱮᱦᱚᱸ ᱢᱤᱫᱴᱟᱝ ᱢᱮᱱᱟᱜᱼᱟ ᱡᱟᱦᱟᱸᱭ ᱡᱩᱫᱤ ᱵᱟᱲᱟᱭᱟᱠᱚ ᱟᱛᱳ ᱨᱮᱱ ᱢᱟᱨᱟᱝ ᱧᱚᱜ ᱦᱚᱲ ᱠᱚ ᱥᱮ ᱦᱟᱲᱟᱢ ᱦᱚᱲ ᱠᱚ ᱥᱮ ᱚᱱᱠᱟ ᱡᱟᱦᱟᱸᱭ ᱠᱚ ᱵᱟᱲᱟᱭᱟ ᱩᱱᱠᱩ ᱴᱷᱮᱱ ᱠᱷᱚᱱ ᱥᱮᱬᱟ ᱠᱟᱛᱮᱫ ᱥᱮᱬᱟ ᱫᱚᱦᱚ ᱠᱟᱜ ᱟᱵᱚ ᱱᱤᱛᱚᱜ ᱡᱩᱣᱟᱹᱱ ᱯᱤᱲᱦᱤ ᱠᱚ ᱟᱨ ᱚᱱᱠᱟ ᱜᱮ ᱛᱟᱦᱚᱞᱮ ᱟᱵᱚ ᱵᱚᱱ ᱥᱮᱬᱟᱭ ᱠᱷᱟᱱ ᱯᱚᱨ ᱵᱚᱱ ᱥᱮᱬᱟ ᱤᱫᱤ ᱠᱚᱣᱟ ᱥᱮᱬᱟ ᱤᱫᱤ ᱠᱚᱣᱟᱵᱚᱱ ᱦᱮᱸ ᱱᱚᱝᱠᱟ ᱠᱟᱛᱮᱜ ᱜᱮ ᱱᱤᱭᱟᱹ ᱠᱚᱫᱚ ᱥᱟᱵ ᱫᱚᱦᱚᱜᱼᱟ ᱥᱮ ᱱᱚᱝᱠᱟ ᱠᱟᱛᱮᱜ ᱜᱮ ᱛᱟᱦᱮᱱᱟ ᱦᱳᱭ ᱟᱵᱚᱣᱟᱜ ᱥᱟᱶᱛᱟ ᱥᱚᱢᱟᱡᱽ ᱨᱮᱱᱟᱜ ᱡᱟᱦᱟᱸ ᱠᱚ ᱠᱟᱱᱟ ᱦᱮᱸ
ᱦᱮᱸ ᱱᱚᱣᱟ ᱠᱚ ᱵᱟᱨᱮ ᱛᱮ ᱦᱮᱸ ᱱᱚᱣᱟ ᱠᱚᱨᱮ ᱛᱮ ᱟᱵᱚ ᱢᱟᱱᱮ ᱪᱟᱨᱪᱟᱣ ᱟᱹᱰᱤ ᱛᱮ ᱡᱟᱜᱽᱨᱚᱱ ᱥᱮ ᱡᱟᱜᱽᱨᱩᱠ ᱢᱟᱱᱮ ᱟᱹᱰᱤ ᱠᱚᱨᱟᱣ ᱫᱚᱨᱠᱟᱨ ᱱᱤᱭᱟᱹ ᱚᱠᱛᱚ ᱥᱮ ᱦᱤᱡᱩᱜ ᱠᱟᱱ ᱚᱠᱛᱚ ᱱᱚᱣᱟ ᱡᱩᱫᱤ ᱵᱟᱵᱚᱱ ᱪᱚᱨᱪᱟᱭᱟ ᱥᱮ ᱢᱟᱱᱮ ᱡᱟᱦᱟᱸ ᱟᱵᱚᱣᱟᱜ ᱜᱟᱞᱚᱪ ᱟᱠᱷᱲᱟ ᱟᱨᱠᱤ ᱚᱱᱟ ᱠᱚᱨᱮ ᱛᱮᱜ ᱥᱮ
ᱦᱳᱭ ᱦᱳᱭ
ᱡᱷᱤᱻᱻ ᱟᱵᱚᱣᱟᱜ ᱛᱟᱝ ᱫᱩᱯᱲᱩᱵ ᱴᱷᱟᱶ ᱠᱚᱨᱮ ᱟᱨᱠᱤ ᱜᱟᱱ ᱯᱟᱨᱵᱚᱛ ᱛᱮ ᱟᱹᱛᱩ ᱜᱟᱞᱢᱟᱨᱟᱣ ᱱᱚᱣᱟ ᱠᱚ ᱵᱟᱨᱮᱛᱮ ᱪᱟᱞᱟᱣ ᱟᱹᱰᱤ ᱦᱟᱯᱮᱱ ᱫᱤᱱ ᱞᱟᱹᱜᱤᱫ ᱛᱮ ᱟᱨ ᱱᱚᱣᱟ ᱠᱚ ᱡᱩᱫᱤ ᱵᱟᱵᱚᱱ ᱪᱟᱨᱪᱟᱭᱟ ᱪᱮᱫᱟᱜ ᱥᱮ ᱱᱚᱣᱟ ᱨᱮᱱᱟᱜ ᱢᱟᱱᱮ ᱵᱷᱟᱜᱮ ᱵᱟᱹᱲᱤᱡ ᱵᱟᱝ ᱵᱩᱡᱷᱟᱹᱜ-ᱟ ᱥᱮ ᱛᱤᱱᱟᱹᱜ ᱴᱟ ᱢᱟᱱᱮ ᱚᱨᱥᱚᱝ ᱵᱚᱞᱚᱱ ᱠᱟᱱᱟ ᱥᱮ ᱱᱚᱣᱟ ᱛᱤᱱᱟᱹᱜ ᱴᱟᱜ ᱦᱤᱲᱤᱧᱚᱜ ᱠᱟᱱᱟ ᱥᱮ ᱛᱤᱱᱟᱹᱜ ᱴᱟᱜ ᱱᱚᱣᱟ ᱟᱵᱚ ᱱᱩᱠᱩ ᱢᱟᱹᱭ ᱵᱟᱹᱵᱩ ᱛᱟᱠᱚ ᱦᱳ ᱠᱩ ᱛᱚ ᱵᱟᱝᱜᱮᱠᱚ ᱵᱩᱡ ᱫᱟᱲᱮᱭᱟᱜ-ᱟ ᱡᱩᱫᱤ ᱱᱚᱣᱟ ᱠᱚ ᱵᱟᱵᱚᱱ ᱪᱚᱨᱪᱟ ᱥᱮ
ᱦᱳᱭ
ᱱᱤᱛᱚᱜ ᱵᱟᱵᱚᱱ ᱱᱚᱣᱟ ᱠᱚ ᱵᱟᱵᱚᱱ ᱜᱟᱞᱚᱪ-ᱟ ᱟᱨᱠᱤ ᱩᱱᱠᱩ ᱥᱮᱲᱟ
ᱦᱳᱭ
ᱵᱟᱝᱜᱮ ᱱᱚᱣᱟ ᱠᱚ ᱱᱚᱝᱠᱟ ᱠᱚ ᱞᱟᱹᱭᱫᱟ ᱥᱮ ᱱᱚᱣᱟ ᱠᱚᱫᱚ ᱱᱚᱝᱠᱟ ᱵᱷᱟᱵᱛᱮ ᱠᱚᱨᱟᱣ ᱫᱚᱨᱠᱟᱨᱚᱜ ᱠᱟᱱᱟ ᱛᱟᱦᱞᱮ ᱩᱱᱠᱩ ᱠᱚ ᱟᱡᱚᱢ ᱠᱟᱛᱮ ᱠᱤᱪᱷᱩ ᱨᱮᱦᱚᱸ ᱢᱟᱱᱮ ᱢᱮᱫ ᱞᱩᱛᱩᱨ ᱦᱩᱭᱩᱜ ᱛᱟᱠᱚᱣᱟ ᱟᱨᱠᱤ ᱱᱚᱣᱟ ᱪᱮᱛᱟᱱ
ᱦᱳᱭ ᱦᱳᱭ ᱦᱳᱭ ᱚᱱᱠᱟ ᱜᱮ ᱟᱨ ᱵᱟᱝ ᱢᱮᱫ ᱞᱩᱛᱩᱨᱟᱜ ᱠᱷᱟᱱ ᱫᱚ ᱡᱟᱦᱱᱟᱜ ᱜᱮ ᱵᱟᱝ ᱦᱩᱭᱩᱜ ᱟᱛᱚ ᱦᱮ
ᱡᱩᱣᱟᱹᱱ ᱠᱚᱜᱮ ᱟᱹᱰᱤ
ᱦᱳᱭ
ᱡᱩᱣᱟᱹᱱ ᱠᱚᱣᱟᱜᱮ ᱛᱚ
ᱦᱳᱭ ᱦᱳᱭ ᱦᱳᱭ ᱩᱱᱠᱩᱣᱟᱜ ᱠᱟᱱ ᱜᱮᱭᱟ ᱦᱮ ᱦᱳᱭ
ᱪᱮᱫᱟᱜ ᱥᱮ ᱡᱟᱦᱟᱸ ᱠᱚ ᱦᱚᱭᱛᱚ ᱵᱚᱭᱚᱥᱠᱚ ᱠᱟᱱᱟ ᱟᱨᱠᱤ ᱡᱟᱦᱟᱸ ᱠᱚ ᱠᱟᱹᱴᱤᱡ ᱠᱚ ᱩᱢᱮᱨ ᱛᱮᱠᱚ ᱵᱤᱥᱤ ᱠᱟᱱᱟ ᱩᱱᱠᱩ ᱫᱚ ᱱᱚᱣᱟ ᱵᱟᱨᱮ ᱛᱮᱫᱚ ᱵᱟᱠᱚ
ᱵᱟᱝ ᱵᱟᱝ ᱩᱱᱠᱩ ᱛᱚ ᱟᱨ ᱚᱱᱠᱟ ᱛᱮᱫᱚ ᱦᱮᱸ ᱚᱱᱟ ᱛᱚ ᱠᱟᱱ ᱜᱮᱭᱟ ᱟᱹᱰᱤ ᱱᱟᱯᱟᱭ ᱟᱢ ᱥᱟᱞᱟᱜ ᱜᱟᱞᱢᱟᱨᱟᱣ ᱠᱟᱛᱮᱫ ᱨᱚᱯᱚᱲ ᱵᱟᱲᱟ ᱠᱟᱛᱮᱫ ᱦᱚᱸ ᱟᱹᱰᱤ ᱵᱮᱥ ᱵᱩᱡᱷᱟᱹᱣ ᱠᱤᱫᱟᱹᱧ ᱟᱨ ᱟᱢᱟᱜ ᱫᱤᱥ ᱦᱩᱫᱤᱥᱟᱱ ᱠᱟᱛᱷᱟᱢ ᱞᱟᱹᱭ ᱥᱚᱫᱚᱨ ᱠᱮᱫ-ᱟ ᱟᱨ ᱤᱧᱟᱜ ᱦᱚᱸ ᱞᱟᱹᱭ ᱥᱚᱫᱚᱨ ᱠᱤᱫᱟᱹᱧ ᱟᱨ ᱟᱢᱟᱜ ᱟᱸᱡᱚᱢ ᱠᱟᱛᱷᱟ ᱠᱚ ᱟᱸᱡᱚᱢ ᱠᱟᱛᱮ ᱟᱹᱰᱤ ᱟᱹᱰᱤ ᱥᱟᱨᱦᱟᱣ ᱟᱨ
ᱟᱪᱪᱷᱟ
ᱱᱚᱝᱠᱟ ᱜᱮ ᱵᱚᱱ ᱨᱚᱯᱚᱲᱟ ᱟᱨ ᱪᱮᱫ ᱠᱚ ᱢᱮᱱᱟ ᱱᱚᱝᱠᱟ ᱜᱮ ᱛᱷᱚᱲᱟ ᱵᱚᱱ ᱱᱚᱣᱟ ᱱᱤᱡᱮ ᱦᱳᱭ ᱟᱯᱱᱟᱨ ᱟᱯᱱᱟᱨ ᱟᱹᱛᱳ ᱨᱮᱵᱚᱱ ᱢᱮᱛᱟ ᱠᱚᱣᱟ ᱱᱚᱝᱠᱟ ᱦᱮᱸ ᱟᱵᱚ ᱱᱤᱛᱚᱜ ᱡᱩᱣᱟᱹᱱ ᱠᱚᱲᱟ ᱩᱸᱻ ᱯᱤᱲᱦᱤ ᱡᱟᱦᱟᱸᱭ ᱡᱩᱣᱟᱹᱱ ᱯᱤᱲᱦᱤ ᱠᱚ ᱢᱮᱱᱟᱜ ᱠᱚᱣᱟ ᱩᱱᱠᱩ ᱠᱚ ᱢᱮᱛᱟ ᱠᱚ ᱦᱩᱭᱩᱜ-ᱟ ᱟᱨ ᱵᱩᱡᱷᱟᱹᱣ ᱠᱚ ᱦᱩᱭᱩᱜ-ᱟ ᱱᱤᱭᱟᱹ ᱫᱚ ᱵᱷᱟᱹᱜᱤ ᱵᱟᱹᱲᱤᱡ ᱥᱮ ᱚᱱᱟ ᱠᱚᱜᱮ ᱦᱳᱭ ᱤᱱᱟᱹ ᱠᱷᱟᱱ ᱫᱚᱠᱚ ᱛᱷᱚᱲᱟ ᱜᱟᱱ ᱠᱚ ᱥᱩᱫᱷᱨᱟᱹᱜ-ᱟ ᱨᱮᱱᱟᱜ ᱠᱚ ᱪᱮᱥᱴᱟᱭᱟ ᱟᱨ ᱠᱚ ᱵᱩᱡᱟ ᱦᱳᱭ ᱟᱪᱪᱷᱟ ᱚᱠᱛᱚ ᱛᱚ ᱟᱨ ᱵᱟᱭ ᱛᱟᱺᱜᱤ ᱠᱟᱱᱟ ᱦᱳᱭ ᱦᱳᱭ ᱤᱱᱠᱟ ᱜᱮᱞᱟᱝ ᱨᱚᱯᱚᱲᱟ ᱛᱟᱦᱚᱞᱮ ᱟᱨ ᱟᱨᱚ ᱦᱟᱸᱜ ᱱᱚᱝᱠᱟ ᱚᱱᱠᱟ ᱜᱮ ᱦᱟᱸᱜ ᱨᱚᱯᱚᱲ ᱦᱩᱭᱩᱜᱼᱟ ᱟᱸᱻ ᱦᱮᱸ
ᱮᱠᱟᱞᱼᱮᱠᱟᱞ
ᱴᱷᱤᱠ ᱜᱮᱭᱟ ᱛᱟᱦᱞᱮ ᱢᱟ ᱫᱚᱦᱚᱭ ᱫᱚᱦᱚᱭᱮᱫᱟᱹᱧ ᱦᱳᱭ ᱡᱚᱦᱟᱨ ᱜᱮ
ᱛᱟᱦᱚᱞᱮ ᱫᱮ ᱦᱮᱸ ᱴᱷᱤᱠ